ᱦᱮᱸ ᱱᱟᱜ ᱦᱮᱸ ᱡᱚᱦᱟᱨ ᱜᱮ ᱾
ᱦᱮᱸ, ᱪᱮᱫ ᱵᱤᱱ ᱪᱤᱠᱟᱹ ᱵᱟᱲᱟᱜᱼᱟ?
ᱪᱤᱠᱟ ᱦᱚᱸ ᱵᱟᱝ ᱜᱮ ᱱᱚᱜᱼᱟᱭ ᱫᱟᱠᱟ ᱠᱚ ᱡᱚᱢ ᱵᱟᱲᱟ ᱠᱟᱛᱮᱜ ᱠᱟᱹᱡ ᱫᱩᱲᱩᱵ ᱵᱟᱲᱟ ᱦᱳᱭ ᱠᱟᱱᱟ ᱷᱩ-ᱷᱩᱦ ᱾
ᱟᱪ-ᱪᱷᱟ ᱟᱪᱷᱟ, ᱱᱟᱯᱟᱭ ᱠᱟᱛᱷᱟ ᱾
ᱟᱵᱮᱱ ᱜᱮ ᱪᱮᱜ ᱠᱚ ᱵᱮᱱ ᱪᱤᱠᱟ ᱵᱟᱲᱟᱭᱮᱜᱼᱟ?
ᱟᱞᱤᱧ ᱦᱚᱸ ᱱᱚᱜᱼᱚᱭ ᱚᱲᱟᱜ ᱨᱮᱜᱮ ᱾
ᱟᱪ-ᱪᱷᱟ ᱾ ᱛᱚ ᱵᱟᱹᱫᱽ ᱠᱷᱮᱛ ᱠᱚᱨᱮ ᱫᱚ ᱨᱚᱦᱚᱭ ᱠᱚᱯᱮ ᱟᱨᱟᱢᱵᱚ ᱜᱚᱫ ᱠᱮᱫᱟ ᱥᱮ ᱟᱣᱨᱤ?
ᱟᱨᱟᱢᱵ ᱚ ᱟᱠᱟᱱᱟ ᱵᱟᱹᱫᱽ ᱠᱷᱮᱛ ᱠᱚᱨᱮ ᱨᱚᱦᱚᱭ ᱠᱟᱫᱟ ᱾
ᱦᱮᱸ ᱦᱩᱸ ᱦᱩᱸ ᱾ ᱾ ᱟᱸᱡᱚᱢᱮᱫᱟ ᱵᱤᱱ ᱦᱮᱸᱦ, ᱟᱹᱞᱤᱧ ᱦᱚᱸ ᱱᱚᱜᱼᱚᱭ ᱵᱷᱤᱛᱟᱹ ᱪᱷᱚᱴᱟᱣ ᱠᱷᱚᱱᱟᱜ ᱞᱤᱧ ᱦᱮᱡ ᱮᱱᱟ ᱛᱚ
ᱟᱪ-ᱪᱷᱟ ᱟᱪ-ᱪᱷᱟ ᱾
ᱟᱫᱚ ᱱᱤᱭᱟᱹ ᱪᱷᱟᱲᱟᱣ ᱠᱷᱚᱱᱟᱜ ᱦᱮᱡ ᱵᱟᱲᱟ ᱦᱳᱭᱱᱟ ᱟᱫᱚ ᱫᱟᱠᱟ ᱠᱚ ᱡᱚᱢ ᱵᱟᱲᱟ ᱦᱳᱭᱱᱟ ᱾ ᱜᱟᱸᱲᱛᱤ ᱦᱳᱭᱳ ᱾ ᱪᱟᱜ, ᱟᱹᱞᱤᱧᱟᱜ ᱵᱟᱭᱨᱮ ᱨᱮᱱᱟᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ ᱾
ᱦᱚᱭ ᱡᱟᱦᱟᱸ ᱫᱟᱨᱮᱹ ᱨᱮᱠᱚ ᱨᱚᱲ ᱟᱸᱡᱚᱢᱚᱜ ᱠᱟᱱᱟ? ᱦᱩᱸ ᱾
ᱦᱮᱸ ᱟᱸᱡᱚᱢᱚᱜ ᱠᱟᱱ ᱜᱮᱭᱟ ᱾
ᱪᱮᱜ ᱮᱢ ᱞᱟᱭᱮᱜ ᱛᱟᱸᱦᱮᱜ ᱠᱟᱱ, ᱪᱮᱫᱟᱜ? ᱸ
ᱚᱱᱟ ᱜᱮᱛᱚ ᱟᱫᱚ ᱥᱚᱵᱽ ᱥᱚᱢᱚᱭ ᱵᱚᱱ ᱠᱷᱚᱡᱚᱜᱼᱟ ᱵᱟᱭᱨᱮ ᱨᱮᱱᱟᱜ ᱨᱚᱲ ᱟᱞᱚ ᱟᱸᱡᱚᱢᱚᱜ ᱢᱟ ᱵᱟᱠᱷᱟᱱ ᱟᱵᱚᱣᱟᱜ ᱨᱤᱡᱮᱠᱴᱚᱜ ᱛᱟᱵᱚᱱᱟ ᱥᱮ ᱾ ᱥᱮ ᱚᱠᱛᱚ ᱵᱮᱠᱟᱨ ᱨᱮ ᱞᱟᱜᱟᱣ ᱠᱟᱛᱮᱜ ᱦᱚᱸ ᱵᱟᱭ ᱵᱩᱜᱤᱭᱟ ᱾
ᱦᱩᱸ ᱾ ᱦᱩᱸ ᱡᱚᱢ ᱫᱚ ᱡᱚᱢ ᱵᱟᱲᱟ ᱦᱩᱭᱱᱟ ᱾
ᱦᱚᱸ ᱨᱚᱦᱚᱭ ᱠᱟᱹᱢᱤ ᱠᱚ ᱦᱮᱸ ᱦᱮᱸ ᱡᱚᱢ ᱵᱟᱲᱟ ᱟᱠᱟᱫᱟᱞᱤᱧ ᱾
ᱦᱩᱸ
ᱨᱚᱦᱚᱭ ᱠᱟᱹᱢᱤ ᱠᱚᱫᱚ ᱮᱛᱚᱦᱚᱵ ᱟᱠᱟᱱᱟ ᱥᱮ ᱪᱮᱫ? ᱫᱤᱥᱚᱢ ᱨᱮ
ᱮᱛᱚᱦᱚᱵ ᱟᱠᱟᱱᱟ ᱱᱟᱦᱟᱛᱮ ᱨᱮᱜᱮ ᱵᱷᱤᱛᱤᱨ ᱪᱟᱴᱟ ᱠᱚ ᱪᱟᱞᱟᱣ ᱦᱮᱡ ᱞᱮᱱᱟ ᱛᱚ
ᱟᱪᱪᱷᱟ ᱟᱪᱪᱷᱟ ᱟᱪᱪᱷᱟ
ᱱᱚᱣᱟ ᱫᱟᱜ ᱡᱟ. ᱯᱩᱫ ᱟᱨᱦᱚ ᱢᱟᱫᱟ ᱢᱟᱫᱟ ᱜᱮᱞᱤᱧ ᱵᱩᱡᱷᱟᱹᱣᱮᱫᱼᱟ ᱟᱫᱚ ᱵᱷᱤᱛᱟ. ᱪᱷᱟᱴᱟᱣ ᱥᱮ ᱟᱯᱮ ᱥᱮᱫ ᱫᱚ ᱟᱲᱮᱢᱟᱜ ᱠᱚ ᱞᱟᱹᱭᱟ?
ᱦᱮᱸ ᱦᱮᱸ
ᱦᱩᱸ ᱛᱚ ᱟᱯᱮ ᱫᱚ ᱦᱟᱹᱠᱩ ᱠᱚᱯᱮ ᱥᱟᱵ ᱵᱟᱲᱟᱭᱮᱫ ᱠᱚᱣᱟ ᱥᱮ ᱵᱟᱝ
ᱦᱠᱩ ᱫᱚ ᱟᱫᱚ ᱩᱱᱟᱹᱜ ᱟᱫᱚ ᱱᱟᱦᱟᱜ ᱵᱟᱭ ᱵᱟᱱ ᱟᱠᱟᱫᱟᱭ ᱡᱮ ᱦᱟᱹᱠᱩ ᱥᱟᱵ ᱦᱩᱭᱩᱜᱼᱟ ᱢᱮᱱᱛᱮᱫ ᱱᱟᱜ ᱟᱫ ᱡᱚᱠᱷᱚᱱ ᱱᱟᱦᱟᱜ ᱵᱟᱱᱟᱭ ᱛᱚᱠᱷᱚᱱ ᱫᱚ ᱥᱟᱵ ᱦᱩᱭᱩᱜ ᱜᱮᱭᱟ ᱱᱟ
ᱩ ᱚᱱᱟ ᱯᱟᱥᱮᱫ ᱫᱚ ᱱᱟᱹᱭ ᱜᱟᱰᱟ ᱠᱚ ᱢᱮᱱᱟᱜ ᱜᱮᱭᱟ ᱥᱮ ᱪᱮᱫ
ᱦᱮᱸ ᱜᱟᱰᱟ ᱦᱚᱸ ᱢᱮᱱᱟᱜ ᱟᱠᱟᱫᱟ ᱚᱲᱟᱜ ᱡᱟᱯᱟᱜᱫ ᱨᱮ ᱱᱟᱹᱭ ᱠᱚᱦᱚᱸ ᱢᱮᱱᱟᱜ ᱟᱠᱟᱫ ᱜᱮᱭᱟ᱾ ᱤᱱᱟᱹ ᱥᱟᱺᱜᱤᱧ ᱨᱮ ᱜᱟᱰᱟ ᱢᱮᱱᱟᱜ ᱟᱠᱟᱫᱟ ᱚᱲᱟᱜ ᱡᱟᱯᱟᱜᱫ ᱨᱮ
ᱦᱩᱸ ᱦᱩᱸ ᱦᱩᱸ
ᱟᱯᱮ ᱫᱤᱥᱚᱢ ᱨᱮᱫᱚ ᱢᱮᱱᱟᱜ ᱟᱥᱮ ᱵᱟᱝᱜᱮ?
ᱟᱞᱮ ᱫᱤᱥᱚᱢ ᱥᱮᱫ ᱫᱚ ᱱᱟᱹᱭ ᱜᱟᱰᱟ ᱠᱚᱫᱚ ᱦᱟᱸᱜ ᱵᱟᱹᱱᱩᱜ ᱫᱚ ᱵᱟᱹᱱᱩᱜᱼᱟ ᱟᱨ ᱠᱮᱱᱮᱞ ᱠᱚᱦᱚᱸ ᱵᱟᱹᱱᱩᱜᱼᱟ ᱢᱮᱱᱠᱷᱟᱱ ᱦ ᱫᱚ ᱚᱱᱟ ᱟᱞᱮ ᱫᱚ ᱚᱱᱮ ᱫᱟᱜ ᱡᱟᱹᱯᱩᱫ ᱫᱤᱱ ᱜᱮ ᱡᱮ ᱠᱟᱹᱡ ᱰᱷᱮᱨ ᱧᱚᱜ ᱮ ᱫᱟᱜ ᱞᱮᱠᱷᱟᱱᱮ ᱵᱟᱝ ᱜᱚᱫᱚᱜᱼᱟ ᱵᱟᱠᱷᱟᱱ ᱫᱚ ᱵᱟᱝᱜᱮ
ᱟᱪᱪᱷᱟ ᱟᱫᱚ ᱱᱟᱹᱭ ᱱᱟᱹᱭ ᱜᱟᱰᱟ ᱡᱩᱫᱤ ᱵᱟᱹᱱᱩᱜ ᱟᱱ ᱛᱟᱦᱚᱞᱮ ᱦᱟᱹᱠᱩ ᱫᱚ ᱚᱠᱟ ᱠᱚᱨᱮ ᱯᱮ ᱥᱟᱵ ᱠᱚᱣᱟ ᱛᱟᱦᱚᱞᱮ
ᱟᱞᱮ ᱫᱚ ᱦᱟᱹᱠᱩ ᱫᱚ ᱦᱟᱸᱜ ᱟᱞᱮᱭᱟᱜ ᱢᱤᱫᱴᱟᱝ ᱢᱟᱱᱮ ᱦᱟᱸᱜ ᱵᱚᱝᱥᱚ ᱨᱮᱱᱟᱜ ᱢᱤᱫᱴᱮᱱ ᱦᱮᱢᱵᱨᱚᱢ ᱵᱚᱝᱥᱚ ᱨᱮᱱᱟᱜ ᱢᱤᱫᱴᱮᱱ ᱤᱭᱟᱹ ᱢᱮᱱᱟᱜ ᱛᱟᱞᱮᱭᱟ ᱪᱮᱫᱠᱚ ᱞᱟ. ᱭᱟ ᱯᱩᱠᱷᱨᱤ ᱟᱫᱚ ᱚᱱᱟ ᱯᱩᱠᱷᱨᱤ ᱥᱮ ᱵᱟᱸᱛ ᱟᱵᱤ ᱢᱟᱨᱟᱝ ᱢᱮᱱᱟᱜᱼᱟ ᱟᱫᱚ ᱚᱸᱰᱮ ᱫᱟᱜ ᱞᱟᱦᱟ ᱵᱚᱪᱷᱚᱨ ᱦᱟᱠᱩ ᱠᱚ ᱪᱟᱥ ᱵᱟᱲᱟ ᱦᱩᱭ ᱞᱮᱱᱟ ᱛᱚ ᱵᱚᱝᱥ ᱛᱩᱞᱮ ᱟᱲᱟᱜ ᱵᱟᱲᱟ ᱞᱮ ᱛᱟᱦᱮᱸᱱᱟ ᱟᱫᱚ ᱩᱱᱠᱩᱜᱮ ᱵᱟᱧᱪᱟᱣ ᱠᱟᱛᱮᱫ ᱢᱮᱱᱟᱜ ᱠᱚᱣᱟ ᱟᱫᱚ ᱢᱟᱡᱷᱮ ᱢᱚᱫᱽᱫᱷᱮ ᱞᱮ ᱥᱟᱵ ᱵᱟᱲᱟ ᱠᱚᱣᱟ ᱢᱟᱡᱷᱮ ᱢᱚᱫᱽᱫᱷᱮ ᱫᱚ ᱵᱟᱝ
ᱦᱮᱸ ᱱᱟᱯᱟᱭ ᱜᱮ
ᱟᱫᱚ ᱩᱱᱠᱩ ᱠᱚ ᱦᱟᱸᱜ ᱥᱟᱨᱮᱡ ᱵᱟᱹᱨᱮᱡ ᱚᱸᱰᱮᱚᱱᱟᱜ ᱜᱮ ᱟᱹᱰᱤ ᱟᱢᱫᱟ ᱠᱚ ᱵᱟᱹᱲᱛᱤ ᱪᱟᱵᱟ ᱠᱟᱱᱟᱛᱚ ᱫᱚ ᱫᱟᱜ ᱫᱚ ᱪᱟᱥ ᱟᱫᱚ ᱢᱟᱱᱮ ᱟᱫᱚ ᱢᱟᱱᱮ ᱟᱲᱟᱜ ᱦᱚᱸ ᱵᱟᱞᱮ ᱟᱲᱟᱜᱮᱫ ᱠᱚᱣᱟ ᱞᱟᱦᱟᱛᱮᱱ ᱠᱚᱨᱮ ᱠᱷᱚᱱᱟᱜ ᱜᱮᱠᱚ ᱯᱟᱨᱪᱟᱜ ᱠᱟᱱᱟ᱾
ᱟᱪᱪᱷᱟ
ᱟᱫᱚ ᱱᱮᱥ ᱫᱚ ᱥᱟᱵ ᱦᱚᱸ ᱵᱟᱞᱮ ᱥᱟᱵ ᱟᱠᱟᱫ ᱠᱚᱣᱟ ᱛᱚ ᱟᱨ ᱟᱨᱞᱮ ᱟᱲᱟᱜ ᱞᱮᱠᱚ ᱠᱷᱟᱱ ᱫᱚᱢᱮ ᱠᱚ ᱠᱩᱢᱵᱽᱲᱩᱭᱣᱮᱫ ᱠᱚᱣᱟ ᱱᱮᱛᱟᱨ ᱦᱚᱸ
ᱦᱮᱸ ᱦᱮᱸ ᱢᱟᱹᱱᱢᱤ ᱫᱚ ᱟᱫᱚ ᱱᱮᱛᱟᱨ ᱫᱚ ᱚᱱᱠᱟ ᱜᱮ
ᱦᱩᱸ ᱦᱩᱸ ᱛᱚ ᱟᱯᱮᱭᱟᱜ ᱫᱚ ᱯᱩᱠᱷᱨᱤ ᱠᱚ ᱢᱮᱱᱟᱜ ᱜᱮᱭᱟ ᱥᱮ ᱵᱟᱝᱼᱟ
ᱵᱟᱝ ᱜᱮ ᱯᱩᱠᱷᱨᱤ ᱠᱚᱫᱚ ᱵᱟᱹᱱᱩᱜ ᱟᱱᱟ ᱚᱱᱮ ᱜᱟᱰᱟ ᱢᱮᱱᱟᱜ ᱟᱠᱟᱫᱟ ᱚᱲᱟᱜ ᱡᱟᱯᱟᱜ ᱨᱮ
ᱦᱩᱸ ᱦᱩᱸ ᱟᱞᱮᱭᱟᱜ ᱦᱚᱸ ᱢᱤᱫᱴᱟᱝ ᱯᱩᱠᱷᱨᱤ ᱯᱷᱟᱸᱠᱟ ᱯᱩᱠᱷᱨᱤ ᱢᱮᱱᱟᱜᱼᱟ ᱫᱟᱜ ᱠᱚ ᱫᱚᱢᱮ ᱦᱩᱭᱩᱜᱼᱟ ᱟᱫᱚ ᱟᱫᱚ ᱟᱞᱮ ᱴᱷᱮᱱ ᱠᱷᱚᱱᱟᱜ ᱫᱚ ᱟᱹᱰᱤ ᱡᱷᱟᱹᱞ ᱜᱮᱭᱟ ᱛᱚ
ᱦᱟᱹᱠᱩ ᱫᱚ ᱵᱷᱟᱜᱤ ᱜᱮ ᱠᱚ ᱥᱟᱵ ᱠᱚᱣᱟ ᱟᱞᱮ ᱛᱮᱦᱚᱸ ᱥᱚᱵᱚᱨ ᱱᱟ ᱱᱟᱹᱭ ᱥᱟᱞᱟᱜ ᱢᱮᱥᱟ ᱠᱟᱱᱟ, ᱟᱸᱡᱚᱢ ᱵᱟᱲᱟ ᱠᱟᱜᱟ ᱵᱤᱱ ᱥᱮ ᱵᱟᱝᱟ ᱥᱚᱵᱚᱨᱱᱟᱠᱷᱟ ᱱᱟᱹᱭ?
ᱦᱮᱸ ᱟᱸᱡᱚᱢ ᱠᱟᱜᱟ ᱞᱤᱧ᱾
ᱟᱫᱚ ᱚᱱᱟ ᱚᱱᱟ ᱥᱟᱞᱟᱜ ᱜᱮ ᱢᱮᱥᱟ ᱠᱟᱱᱟ ᱛᱚ ᱟᱫᱚ ᱦᱟᱹᱠᱩ ᱠᱚᱫᱚ ᱵᱷᱟᱜᱮ ᱜᱮᱠᱚ ᱥᱟᱵ ᱠᱚᱣᱟᱞᱮ ᱡᱚᱠᱷᱚᱱ ᱵᱟᱱᱚᱜ-ᱟ᱾
ᱦᱩᱸ
ᱥᱮᱬᱟ ᱥᱮᱬᱟ ᱦᱟᱹᱠᱩ ᱠᱚ᱾
ᱥᱮᱬᱟ ᱥᱮᱬᱟ ᱢᱳᱴᱟ ᱢᱩᱴᱤ ᱫᱩ ᱠᱮᱡᱤ ᱜᱟᱱ ᱠᱚ ᱦᱩᱭᱩᱜ ᱜᱮᱭᱟ?
ᱦᱮᱸ ᱚᱝᱠᱟ ᱠᱚᱦᱚᱸ ᱠᱚ ᱦᱳᱭᱳᱜ ᱜᱮᱭᱟ, ᱪᱟᱨ ᱯᱟᱸᱪ ᱠᱮᱡᱤ᱾ ᱪᱟᱨ ᱯᱟᱸᱪ ᱠᱮᱡᱤ ᱠᱷᱚᱱᱟᱜ ᱚᱝᱠᱟ ᱦᱚᱸᱠᱚ ᱥᱟᱵ ᱠᱚᱜᱮᱭᱟ᱾
ᱵᱮᱵᱚᱦᱟᱨᱮᱜ
ᱟᱫᱚ ᱡᱚᱠᱷᱚᱱᱮ ᱵᱟᱱᱟᱭ ᱥᱚᱵᱽ ᱥᱳᱢᱳᱭ ᱫᱚ ᱵᱟᱝ ᱜᱮ᱾
ᱟᱪᱷᱟ ᱛᱚ ᱪᱤᱞᱤ ᱦᱟᱹᱠᱩ ᱠᱚ ᱧᱟᱢᱚᱜ ᱜᱮᱭᱟ ᱱᱟᱹᱭ ᱠᱚᱨᱮ ᱫᱚ ᱟᱹᱞᱤᱧ ᱦᱚᱸ ᱵᱟᱹᱞᱤᱧ ᱪᱟᱞᱟᱣ ᱵᱟᱲᱟ ᱠᱟᱱᱟ ᱛᱚ?
ᱡᱷᱚᱛ ᱱᱟᱹᱭ ᱫᱚ ᱵᱟᱝᱮ ᱜᱟᱰᱟ ᱨᱮ᱾ ᱵᱳᱣᱟᱲ ᱦᱟᱹᱠᱩ ᱠᱚ ᱧᱟᱢᱚᱜ ᱜᱮᱭᱟ ᱵᱳᱣᱟᱲ ᱦᱟᱹᱠ ᱵᱳᱣᱟᱲ ᱦᱟᱹᱠᱩ ᱠᱚ᱾
ᱟᱨ ᱯᱩᱴᱷᱤ ᱠᱚ ᱛᱟᱨᱯᱚᱨᱮ ᱩᱝᱠᱩ ᱵᱩᱵᱩᱡ ᱫᱩᱲᱤ
ᱦᱩᱸ
ᱟᱨ ᱪᱤᱞᱤ ᱠᱚᱯᱮ ᱢᱮᱛᱟᱣ ᱟᱠᱚᱣᱟ ᱩᱝᱠᱩ ᱟᱨᱚ ᱮᱴᱟᱜ ᱮᱴᱟᱜ ᱦᱟᱹᱠᱩ ᱠᱚᱠᱚ ᱧᱟᱢᱚᱜ ᱜᱮᱭᱟ᱾
ᱢᱳᱨᱳᱞᱟ ᱦᱟᱹᱠᱩ ᱥᱤ ᱪᱮᱞᱮ ᱠᱚ ᱢᱮᱛᱟ ᱠᱚ ᱫᱚ?
ᱦᱮᱸ ᱩᱝᱠᱩ ᱫᱚ ᱱᱟᱹᱭ ᱨᱮ ᱡᱟᱹᱥᱛᱤ ᱠᱚ ᱧᱟᱢᱚᱜ-ᱟ᱾
ᱟᱞᱮ ᱥᱮᱫ ᱟᱹᱠᱷᱨᱤᱧ ᱠᱚᱠᱚ ᱟᱹᱜᱩ ᱵᱟᱲᱟ ᱠᱚᱜᱮᱭᱟ ᱛᱚ ᱟᱫᱚ ᱵᱟᱲᱟᱭ ᱫᱚᱞᱤᱧ ᱵᱟᱲᱟᱭᱟ ᱟᱫᱚ ᱢᱚᱴᱟ ᱢᱩᱴᱤ ᱞᱟᱹᱭ ᱵᱟᱲᱟᱭ ᱟᱠᱳ ᱛᱚ᱾ ᱱᱳᱨᱳᱞᱟ ᱦᱟᱹᱠᱳ ᱠᱚ᱾
ᱦᱮᱸ ᱵᱟᱱ ᱫᱟᱜᱟᱭ ᱡᱚᱠᱷᱚᱱ ᱯᱩᱨᱟᱹᱭ ᱵᱟᱱ ᱪᱟᱵᱟᱭᱟ ᱟᱫᱚ ᱜᱟᱰᱟ ᱟᱲᱮ ᱨᱮ ᱡᱟᱦᱟᱸ ᱤᱭᱟᱹ ᱠᱚ ᱛᱟᱦᱮᱱᱟ ᱛᱚ ᱠᱷᱮᱛ ᱠᱚ ᱛᱟᱦᱮᱱᱟ ᱚᱱᱟ ᱠᱚᱦᱚᱸ ᱤᱭᱟᱹ ᱩᱛᱟᱹᱨᱚᱜ-ᱟ ᱢᱟᱱᱮ ᱰᱩᱵᱩᱡ ᱩᱛᱟᱹᱨᱚᱜ-ᱟ ᱠᱷᱮᱛ ᱠᱚ ᱪᱟᱥ ᱠᱚ ᱱᱚᱜᱚᱭ ᱱᱮᱛᱟᱨ ᱱᱟᱜ ᱡᱚᱜᱚᱭ ᱨᱚᱦᱚᱭ ᱵᱟᱲᱟ ᱦᱩᱭᱱᱟ ᱛᱚ ᱡᱟᱦᱟᱸ ᱱᱤᱛᱳᱝ ᱜᱟᱰᱟ ᱟᱲᱮ ᱠᱚᱨᱮᱱᱟᱜ ᱠᱷᱮᱛ ᱠᱚᱨᱮ ᱟᱫᱚ ᱨᱚᱦᱚᱭ ᱵᱟᱲᱟ ᱦᱩᱭ ᱞᱮᱠᱷᱟᱱ ᱟᱫᱚ ᱴᱷᱤᱠ ᱡᱚᱠᱷᱚᱱ ᱠᱷᱟᱱ ᱜᱮ ᱦᱩᱲᱩ ᱦᱩᱭᱩᱜ-ᱟ ᱛᱚᱠᱷᱚᱱ ᱠᱷᱟᱱ ᱜᱮ ᱰᱩᱵᱩᱡᱟᱭ ᱵᱟᱱ ᱛᱮ᱾
ᱦᱳᱭᱛᱚ ᱵᱤᱞᱤᱜᱟᱭ ᱤᱱᱟᱹ ᱥᱳᱢᱳᱭ ᱰᱩᱵᱩᱡᱟᱭ᱾
ᱛᱟᱦᱟᱞᱮ ᱛᱚ ᱛᱟᱞᱦᱮ ᱪᱟᱹᱥᱤ ᱠᱚᱣᱟᱜ ᱢᱟ ᱟᱹᱰᱤ ᱡᱷᱟᱢᱮᱞ-ᱟ᱾
ᱡᱷᱟᱢᱮᱞᱟ ᱫᱚ ᱚᱱᱮ ᱠᱟᱹᱡ ᱟᱫᱚ ᱠᱚᱥᱴᱚ ᱦᱳᱭᱳᱜ ᱛᱟᱞᱮ ᱜᱮᱭᱟ ᱟᱫᱚ ᱚᱱᱮ ᱤᱫᱤ ᱟᱹᱜᱩ ᱡᱟᱦᱟᱱᱟᱜ ᱚᱝᱠᱟ ᱵᱮᱵᱚᱥᱛᱟ ᱢᱟ ᱵᱟᱝ ᱛᱟᱦᱮᱱᱟ, ᱟᱫᱚ ᱡᱟᱦᱟᱸᱭ ᱥᱟᱸᱜᱮ ᱠᱚ ᱪᱟᱥ ᱠᱟᱜ-ᱟ ᱩᱝᱠᱩ ᱞᱟᱹᱜᱤᱫ ᱫᱚ ᱟᱹᱲᱤᱜᱮ ᱠᱚᱥᱴᱚ᱾
ᱦᱩᱸ
ᱟᱨ ᱡᱟᱦᱟᱸᱭ ᱠᱚᱢᱤ ᱠᱚ ᱪᱟᱥ ᱠᱟᱜᱟ ᱩᱝᱠᱩ ᱫᱚ ᱴᱷᱤᱠ ᱜᱮᱭᱟ᱾ ᱫᱚ ᱚᱱᱮ ᱵᱚᱥᱛᱟ ᱠᱚ ᱦᱩᱲᱩ ᱠᱚᱞᱮ ᱟᱹᱜᱩᱭᱟ ᱛᱚ ᱵᱚᱥᱛᱟ ᱠᱚ ᱡᱚᱠᱷᱚᱱ ᱞᱮ ᱟᱹᱜᱩᱭᱟ ᱟᱹᱰᱤ ᱠᱚᱥᱴᱚ ᱛᱮ ᱟᱹᱜᱩ ᱦᱳᱭᱳᱜ-ᱟ᱾
ᱦᱩᱸ
ᱦᱚᱲ ᱯᱟᱨᱚᱢ ᱫᱟᱜ ᱨᱮᱫᱚ ᱪᱮᱠᱟ ᱠᱟᱛᱮᱢ ᱟᱹᱜᱩᱭ-ᱟ᱾
ᱦᱮᱸᱛᱚ ᱛᱚ ᱢᱤᱥᱤᱱ ᱠᱚᱛᱮ ᱫᱚᱯᱮ ᱤᱨ ᱜᱮᱭᱟ ᱥᱮ ᱵᱟᱝᱟ?
ᱦᱚᱸ ᱤᱨ ᱜᱮᱭᱟᱞᱮ ᱱᱚᱣᱟ ᱫᱚ ᱟ ᱟᱨ ᱢᱮᱫᱴᱟᱱ ᱵᱟᱹᱫᱽ ᱥᱮᱫ ᱡᱟᱦᱟᱸ ᱢᱮᱱᱟᱜ ᱛᱟᱞᱮᱭᱟ ᱚᱱᱟ ᱫᱚ ᱠᱚ ᱱᱚᱝᱠᱟ ᱫᱚ ᱵᱟᱝ ᱵᱟᱱᱚᱜ-ᱟ ᱪᱮᱫ ᱦᱚᱸ ᱵᱟᱝᱟ ᱚᱱᱟ ᱫᱚ ᱪᱟᱥ ᱜᱮ ᱪᱟᱥ ᱟᱞᱮ ᱥᱩᱫᱷᱩ᱾ ᱟᱫᱚ ᱚᱱᱟᱛᱮ ᱫᱚ ᱢᱮᱥᱤᱱ ᱠᱚᱛᱮᱞᱮ ᱤᱨ ᱜᱮᱭᱟ ᱱᱮᱛᱟᱨ ᱫᱤᱱ ᱫᱚ ᱵᱟᱝᱟ ᱥᱤᱛᱩᱝ ᱫᱤᱱ᱾
ᱟᱪᱪᱷᱟ ᱛᱚ ᱟᱯᱮ ᱥᱮᱫ ᱫᱚ ᱵᱟᱨ ᱵᱚᱪᱷᱚᱨ ᱯᱮ ᱪᱟᱥ ᱜᱮᱭᱟ ᱵᱟᱝᱟ? ᱦᱩᱸ᱾
ᱫᱟᱜ ᱨᱮᱱᱟᱜ ᱥᱟᱯᱞᱟᱭ ᱫᱚ ᱢᱮᱱᱟᱜ ᱠᱟᱜ-ᱟ ᱛᱚ ᱟᱫᱚ ᱤᱱᱟᱹ ᱠᱷᱟᱹᱛᱤᱨ ᱵᱟᱨᱢ ᱥᱮᱨᱢᱟ ᱫᱚ ᱵᱟᱨ ᱤᱭᱟᱹ ᱜᱮ ᱵᱟᱨ ᱫᱷᱟᱣ ᱜᱮᱠᱚ ᱪᱟᱥᱟ᱾
ᱛᱚ ᱱᱟᱯᱟᱭ ᱞᱟᱹᱭ ᱫᱟᱞᱤᱧ ᱛᱚᱵᱮ ᱪᱟᱥ ᱠᱚᱫᱚ ᱱᱟᱭ ᱱᱟᱯᱟᱭ ᱜᱮ ᱦᱩᱭᱩᱜ ᱜᱮᱭᱟ ᱵᱟᱝᱟ?
ᱦᱮᱸ ᱦᱩᱭᱩᱜ ᱜᱮᱭᱟ, ᱱᱚᱜ-ᱚᱭ ᱱᱤᱛᱚᱝ ᱜᱟᱰᱟ ᱟᱲᱮ ᱨᱮ ᱡᱟᱦᱟᱸ ᱪᱟᱥ ᱠᱚ ᱦᱩᱭᱩᱜ ᱠᱟᱱᱟ ᱱᱚᱣᱟ ᱪᱟᱥ ᱫᱚ ᱢᱟᱱᱮ ᱯᱮ ᱪᱟᱸᱫᱳ ᱵᱟᱝᱠᱷᱟᱱ ᱯᱩᱱ ᱪᱟᱸᱫᱳ ᱨᱮᱱᱟᱜ ᱪᱟᱥ ᱠᱚ ᱫᱚᱦᱚ ᱟᱠᱟᱫᱟ ᱟᱫᱚ ᱚᱱᱟ ᱪᱟᱥ ᱚᱱᱟ ᱪᱟᱥ ᱪᱟᱵᱟ ᱞᱮᱱᱠᱷᱟᱱ ᱦᱳᱲᱳ ᱠᱚ ᱨᱟᱠᱟᱵ ᱞᱮᱠᱷᱟᱱ ᱜᱮ ᱟᱫᱚ ᱛᱩᱲᱤ ᱠᱚᱠᱚ ᱮᱨᱟ ᱚᱠᱚᱭ ᱥᱚᱵᱽᱡᱤ ᱠᱚ ᱠᱚ ᱮᱢᱟ᱾
ᱦᱩᱸ᱾
ᱚᱱᱠᱟ ᱡᱟᱦᱟᱸᱭ ᱫᱟᱹᱞ ᱨᱮᱱᱟᱜ ᱱᱟ ᱢᱩᱜᱽ ᱫᱟᱹᱞ ᱥᱮ ᱨᱟᱢᱲᱟ ᱫᱟᱹᱞ ᱠᱚᱠᱚ ᱮᱢᱟ᱾ ᱱᱚᱝᱠᱟ, ᱚᱱᱟ ᱦᱩᱭ ᱞᱮᱱᱠᱷᱟᱱᱟ, ᱦᱮᱸ ᱢᱮᱱᱵᱤᱱ᱾
ᱚ ᱢᱮᱱᱫᱟᱞᱤᱧ ᱢᱩᱜ ᱫᱟᱹᱞ ᱨᱟᱢᱵᱲᱟ ᱫᱟᱹᱞ ᱠᱚᱦᱚᱸ ᱯᱮ ᱪᱟᱥ ᱜᱮᱭᱟ?
ᱦᱮᱸ ᱟᱞᱮ ᱫᱚ ᱵᱟᱝᱜᱮ ᱟᱫᱚ ᱚᱱᱠᱟ ᱜᱟᱰᱟ ᱟᱲᱮ ᱨᱮ ᱫᱚ ᱩᱱᱟᱹᱜ ᱜᱟᱱ ᱠᱷᱮᱛ ᱵᱟᱹᱱᱩᱜ ᱟᱱᱟ ᱛᱚ᱾ ᱟᱫᱚ ᱪᱟᱥ ᱞᱟᱹᱜᱤᱫ ᱛᱮ ᱠᱷᱮᱛ ᱦᱚᱸ ᱫᱚᱨᱠᱟᱨ ᱜᱮᱛᱚ ᱟᱫᱚ ᱥᱩᱫᱩ ᱚᱱᱟ ᱛᱩᱲᱤ ᱠᱚ᱾ ᱛᱤᱞᱢᱤᱧ ᱠᱚ᱾
ᱟᱪᱪᱷᱟ ᱛᱤᱞᱢᱤᱧ ᱫᱚ ᱚᱠᱟᱴᱟᱜ ᱠᱚ ᱞᱟᱹᱭᱟ ᱠᱟᱹᱡ ᱵᱤᱱ ᱞᱟᱹᱭ ᱞᱮᱠᱷᱟᱱ ᱵᱷᱟᱹᱜᱮ ᱠᱚᱜ ᱫᱚ᱾
ᱫᱤᱥᱚᱢ ᱟᱹᱰᱤ ᱫᱤᱥᱚᱢ ᱨᱮᱱ ᱦᱚᱲ ᱠᱚ ᱢᱮᱱᱟ ᱠᱷᱚᱥᱞᱟ ᱥᱮ ᱪᱮᱫ ᱠᱚ ᱢᱮᱱᱟ᱾
ᱦᱮᱸ ᱦᱮᱸ ᱦᱮᱸ ᱠᱷᱚᱥᱞᱟ ᱞᱮ ᱞᱟᱹᱭ ᱠᱷᱚᱥᱞᱟ᱾
ᱟᱪᱪᱷᱟ ᱟᱪᱪᱷᱟ ᱟᱪᱪᱷᱟ ᱚᱱᱟ ᱜᱮ ᱛᱤᱞᱢᱤᱧ ᱟᱞᱮ ᱫᱤᱥᱚᱢ ᱨᱮᱫᱚᱞᱮ ᱢᱮᱱᱟ᱾
ᱦᱮᱸ ᱟᱪᱪᱷᱟ ᱟᱪᱪᱷᱟ᱾ ᱟᱸᱡᱚᱢ ᱫᱚᱞᱤᱧ ᱟᱸᱡᱚᱢ ᱟᱠᱟᱫᱟ ᱛᱩᱲᱤ ᱠᱚ ᱛᱤᱞᱢᱤ ᱠᱚ ᱪᱟᱥ, ᱞᱟᱹᱭ ᱟᱠᱚ ᱛᱚ ᱛᱩᱲᱤ ᱠᱚ ᱪᱤᱞᱢᱤᱧ ᱛᱤᱞᱢᱤᱧ ᱠᱚᱞᱮ ᱪᱟᱥ ᱠᱟᱫᱟ᱾ ᱟᱫᱚ ᱛᱤᱞᱢᱤᱧ ᱫᱚ ᱦᱟᱸᱜ ᱚᱱᱟᱫᱚ ᱵᱟᱹᱞᱤᱧ ᱵᱩᱡᱷᱟᱹᱣ ᱫᱟᱲᱮᱭᱟᱜ-ᱟ ᱟᱹᱞᱤᱧ ᱦᱚᱸ ᱛᱩᱲᱤ ᱠᱚ ᱞᱟᱹᱭᱟ ᱛᱚ ᱤᱭᱟᱹ ᱠᱷᱚᱥᱞᱟ ᱠᱚ ᱞᱟᱹᱭᱟ ᱛᱚ᱾
ᱟᱪᱪᱷᱟ ᱟᱪᱪᱷᱟ᱾
ᱱᱤᱛᱚᱜ ᱛᱮᱫᱚ ᱠᱚ ᱤᱨ ᱜᱚᱫ ᱠᱟᱫᱟ ᱦᱩᱭᱮᱱ ᱜᱮᱭᱟ ᱟᱹᱰᱤ ᱫᱤᱱ ᱨᱮ, ᱤᱨ ᱥᱟᱹᱛ ᱜᱚᱫ ᱠᱟᱫᱟ ᱠᱚ ᱠᱷᱚᱥᱞᱟ ᱠᱚᱫᱚ ᱦᱟᱸᱜ᱾
ᱦᱮᱸ ᱟᱞᱮ ᱦᱚᱸ ᱚᱱᱟ, ᱚᱱᱟᱞᱮ ᱤᱨ ᱥᱟᱹᱛ ᱠᱟᱜ ᱛᱮᱜᱮ ᱱᱚᱜᱼᱚᱭ ᱱᱤᱛᱚᱝ ᱦᱳᱲᱳ ᱦᱩᱭ ᱟᱠᱟᱱ ᱢᱟᱱᱮ ᱛᱚᱞᱟ ᱞᱮ ᱜᱤᱰᱤ ᱞᱮᱜ-ᱟ ᱛᱚᱞᱟ ᱜᱤᱰᱤ ᱦᱩᱭ ᱥᱟᱹᱛ ᱯᱚᱨᱮ ᱛᱟᱨᱯᱚᱨᱮ ᱱᱚᱜ-ᱚᱭ ᱛᱚ ᱱᱟᱦᱟᱜ ᱨᱚᱦᱚᱭ ᱮᱛᱚᱦᱚᱵ ᱟᱠᱟᱱᱟ᱾
ᱦᱩᱸ ᱛᱚ ᱢᱤᱫᱴᱟᱝ ᱟᱯᱮ ᱥᱮᱫ ᱫᱚ ᱡᱚᱢ ᱧᱩ ᱠᱚᱨᱮᱱᱟᱜ ᱫᱚ ᱠᱳᱱᱳ ᱟᱱᱟᱴ ᱴᱮᱴᱠᱮᱴᱚᱬᱮ ᱫᱚ ᱵᱟᱝ ᱦᱩᱭᱩᱜ ᱜᱮᱭᱟ ᱵᱟᱝ?
ᱫᱚ ᱵᱟᱝ ᱜᱮ ᱚᱱᱠᱟ ᱫᱚ ᱵᱟᱝ ᱦᱩᱭᱩᱜ ᱜᱮᱭᱟ᱾
ᱟᱪᱪᱷᱟ᱾
ᱱᱟᱜ ᱟᱨᱦᱚᱸ ᱱᱚᱝᱠᱟ ᱱᱚᱝᱠᱟ ᱠᱤᱪᱷᱩ ᱠᱤᱪᱷᱩ ᱢᱟᱹᱱᱢᱤ ᱢᱮᱱᱟᱜ ᱠᱚᱣᱟ ᱩᱱᱠᱩ ᱫᱚ ᱠᱤᱨᱤᱧ ᱦᱚᱸ ᱩᱱᱳ ᱵᱟᱝ ᱦᱩᱭᱩᱜ ᱛᱟᱠᱚᱣᱟ, ᱥᱚᱵᱽᱡᱤ ᱠᱚᱦᱚᱸ ᱠᱚ ᱪᱟᱥ-ᱟ ᱡᱩᱫᱤ ᱟᱨ ᱱᱚᱛᱮ ᱛᱩᱲᱤ ᱛᱤᱞᱢᱤᱧ ᱥᱩᱱᱩᱢ ᱵᱟᱠᱷᱨᱟ ᱦᱚᱸ ᱟᱨ ᱦᱩᱲᱩ ᱢᱟᱭ ᱪᱟᱥ ᱮᱫ ᱜᱮ
ᱦ
ᱟᱫᱚ ᱚᱲᱟᱜ ᱨᱮ ᱡᱟᱦᱟᱸ ᱫᱤᱱᱟᱹᱢ ᱫᱤᱱᱵᱚᱱ ᱡᱚᱢᱟ ᱚᱱᱟ ᱠᱚ ᱞᱟᱹ ᱛᱤ ᱞᱟᱹᱜᱤᱫ ᱛᱚ ᱢᱟ ᱚᱱᱟ ᱢᱟ ᱦᱩᱭᱩᱜ ᱠᱟᱱ ᱛᱟᱭᱟ ᱟᱫᱚ ᱪᱮᱫ ᱞᱟᱹᱜᱤᱫ ᱮ ᱠᱤᱨᱤᱧᱟᱭ?
ᱦᱩᱸ᱾ ᱟᱨ ᱛᱚᱯᱮ ᱟᱫᱟ ᱨᱚᱥᱩᱱ ᱠᱚᱫᱚ ᱯᱮ ᱪᱟᱥ ᱜᱮᱭᱟ ᱥᱮ ᱵᱟᱝᱟ?
ᱟᱫᱟ ᱨᱚᱥᱩᱱ ᱫᱚ ᱟᱞᱮ ᱫᱚ ᱵᱟᱝᱞᱮ ᱪᱟᱥᱟ ᱢᱮᱱᱠᱷᱟᱱ ᱟᱞᱮ ᱚᱲᱟᱜ ᱨᱮᱱ ᱠᱚᱠᱚ ᱪᱟᱥ ᱜᱮᱭᱟ᱾ ᱟᱫᱚ ᱮᱢᱟ ᱞᱮ ᱜᱮᱭᱟ ᱠᱚ, ᱚᱱᱟ ᱠᱚᱛᱮ ᱩᱱᱟᱹᱜ ᱦᱚᱸ ᱵᱟᱝᱞᱮ ᱟᱱᱟᱴᱚᱜ ᱜᱮᱭᱟ᱿ ᱡᱟᱭᱦᱳᱠ ᱡᱟᱦᱟᱸ ᱛᱤᱱ ᱫᱷᱟᱹᱵᱤᱡ ᱫᱚ ᱪᱟᱞᱟᱜ ᱛᱟᱞᱮ ᱜᱮᱭᱟ ᱾
ᱦᱩᱸ ᱛᱚ ᱟᱯᱮ ᱫᱚ ᱢᱮᱱ ᱢᱮᱱ ᱞᱮᱠᱷᱟᱱ ᱫᱚ ᱢᱮᱱ ᱡᱚᱝ ᱞᱮᱠᱷᱟᱱᱮ ᱪᱮᱜ ᱦᱚᱸ ᱵᱟᱜ ᱜᱮ ᱵᱟᱝ ᱠᱤᱨᱤᱧ ᱦᱩᱭᱩᱜ ᱛᱟᱯᱮᱭᱟ ᱦᱮᱸ ᱥᱮ ᱾
ᱦᱮᱸ ᱮᱢ ᱡᱩᱫᱤ ᱠᱚᱥᱴᱚ ᱦᱮᱸ ᱢᱮᱱᱮᱜ ᱞᱤᱧ ᱡᱩᱫᱤ ᱠᱚᱥᱴᱚᱢ ᱠᱚᱥ ᱴᱚᱢ ᱜᱟᱱ ᱠᱷᱟᱱ ᱫᱚ ᱛᱟᱦᱚᱞᱮ ᱪᱮᱫ ᱦᱚᱸ ᱵᱟᱝ ᱠᱤᱨᱤᱧ ᱦᱩᱭᱩᱜ ᱛᱟᱢᱟ ᱡᱩᱫᱤ ᱠᱚᱥᱴ ᱡᱩᱫᱤᱢ ᱢᱚᱱᱮ ᱦᱮᱸ ᱥᱟᱦᱟᱣ ᱜᱤᱭᱟᱹᱧ ᱛᱟᱦᱚᱞᱮ ᱫᱚ ᱪᱮᱫ ᱦᱚᱸ ᱵᱟᱝ ᱠᱤᱨᱤᱧ ᱦᱩᱭᱩᱜᱼᱟ ᱾
ᱟᱨ ᱵᱩᱨᱫᱷᱤᱢ ᱠᱷᱟᱴᱟᱣ ᱞᱮᱛᱟᱢ ᱠᱷᱟᱱᱜᱮ ᱾
ᱢᱮᱰᱟᱢ ᱟᱞᱮ ᱥᱮᱜ ᱨᱮᱱ ᱦᱚᱲ ᱦᱚᱸᱠᱚ ᱯᱟᱹᱲᱦᱟᱹ ᱧᱚᱜ ᱜᱮᱭᱟ ᱯᱟᱹᱲᱦᱟᱹ ᱢᱟᱱᱮ ᱵᱩᱡ ᱫᱟᱲᱮᱭᱟᱜ ᱠᱟᱱᱟ ᱛᱚ ᱾
ᱦᱮᱸ ᱦᱮᱸ
ᱢᱟᱱᱮ ᱠᱟᱹᱢᱤ ᱜᱮ ᱵᱟᱠᱚ ᱠᱟᱹᱢᱤ ᱞᱟᱹᱜᱤᱫᱚᱜᱼᱟ ᱠᱩᱲᱤ ᱜᱤᱫᱽᱨᱟᱹ ᱠᱚᱦᱚᱸ ᱥᱟᱶᱛᱮ ᱟᱭᱳ ᱦᱚᱲ ᱠᱚᱦᱚᱸ ᱵᱟᱵᱟ ᱟᱭᱳ ᱛᱟᱠᱚ ᱦᱚᱸ ᱾
ᱟᱫᱚ ᱟᱞᱮ ᱫᱤᱥᱚᱢ ᱟᱞᱮ ᱫᱤᱥᱚᱢ ᱨᱮᱱ ᱫᱚ ᱠᱩᱲᱤ ᱦᱚᱲ ᱦᱚᱸ ᱠᱚᱲᱟ ᱦᱚᱲ ᱦᱚᱸ ᱡᱷᱚᱛᱚ ᱜᱮ ᱨᱚᱦᱚᱭ ᱠᱚᱫᱚ ᱵᱷᱟᱜᱮ ᱜᱮᱠᱚ ᱵᱟᱲᱟᱭᱟ ᱢᱮᱱᱠᱷᱟᱱ ᱟᱹᱞᱤᱧ ᱛᱮᱜ ᱜᱮ ᱵᱟᱹᱧ ᱵᱟᱲᱟᱭᱟ ᱾ ᱟᱫᱚ ᱪᱤᱠᱟᱹᱜ-ᱟ ᱵᱟᱭᱨᱮ ᱨᱮ ᱥᱚᱵᱽ ᱥᱚᱢᱚᱭ ᱛᱟᱦᱮᱸ ᱯᱟᱹᱨᱠᱟᱣ ᱦᱩᱭ ᱠᱟᱱᱟ ᱛᱚ ᱜᱤᱫᱽᱨᱟᱹ ᱠᱷᱚᱱᱟᱜ ᱾ ᱟᱫᱚ ᱪᱟᱞᱟᱜ ᱫᱚ ᱢᱚᱱᱮ ᱰᱟᱠᱟᱣ ᱜᱮᱭᱟ ᱡᱮ ᱪᱟᱞᱟᱣ ᱛᱮᱜᱮ ᱦᱩᱭᱩᱜ-ᱟ ᱦᱮᱸᱥᱮ ᱥᱮ ᱤᱧ ᱦᱚᱸ ᱥᱮᱬᱟ ᱞᱟᱜᱟᱣ ᱤᱧᱟᱹ ᱾ ᱥᱚᱵᱽ ᱥᱚᱢᱚᱭ ᱢᱟ ᱯᱟᱲᱦᱟᱣ ᱯᱟᱲᱦᱟᱣ ᱥᱟᱶ ᱥᱟᱶᱛᱮ ᱚᱱᱟ ᱠᱚᱦᱚᱸ ᱥᱮᱬᱟ ᱞᱟᱹᱠᱛᱤ ᱠᱟᱱ ᱜᱮᱭᱟ ᱟᱫᱚ ᱪᱤᱠᱟᱹᱜ-ᱟ ᱾ ᱟ ᱚᱲᱟᱜ ᱫᱩᱣᱟᱹᱨ ᱠᱚᱨᱮ ᱫᱚ ᱮᱠᱞᱟ ᱜᱮᱭᱟ ᱛᱚ ᱟᱫᱚ ᱱᱚᱜ-ᱚ ᱱᱚᱝᱠᱟᱱ ᱪᱟᱥ ᱴᱟᱭᱤᱢ ᱨᱮᱢ ᱪᱟᱞᱟᱣ ᱞᱮᱱᱠᱷᱟᱱ ᱟᱫᱚ ᱚᱲᱟᱜ ᱫᱩᱣᱟᱹᱨ ᱮᱠᱞᱟ ᱨᱮᱱᱟᱜ ᱚᱱᱟ ᱮᱠᱞᱟ ᱡᱟᱭᱜᱟᱨᱮ ᱚᱸᱰᱮ ᱟᱢᱟᱜ ᱫᱟᱭᱤᱛᱛᱚ ᱨᱮ ᱛᱟᱦᱮᱱᱟ ᱾ ᱦᱚᱸᱼᱚ ᱱᱚᱝᱠᱟ ᱦᱩᱭᱩᱜ ᱜᱮᱭᱟ ᱾
ᱟᱨ ᱚᱱᱠᱟ ᱜᱤᱫᱽᱨᱟᱹ ᱠᱷᱚᱱᱟᱜ ᱯᱟᱲᱦᱟᱣ ᱞᱮᱱᱠᱷᱟᱱ ᱫᱚ ᱟᱫᱚ ᱦᱟᱸᱜ ᱥᱮ ᱟᱛᱳ ᱴᱚᱞᱟ ᱠᱚᱨᱮᱱᱟᱜ ᱦᱚᱸ ᱢᱟᱱᱮ ᱪᱟᱥ ᱠᱚᱫᱚ ᱦᱟᱸᱜ ᱚᱱᱠᱟ ᱵᱟᱝ ᱥᱮᱬᱟᱜ ᱜᱮᱭᱟ ᱦᱮᱸ ᱥᱮ ᱾
ᱟᱢᱫᱚ ᱵᱟᱝ ᱟᱢ ᱤᱪᱪᱷᱟᱹ ᱛᱟᱦᱮᱸ ᱞᱮᱱᱠᱷᱟᱱ ᱫᱚ ᱦᱩᱭᱩᱜ ᱜᱮᱭᱟ ᱥᱮᱬᱟ ᱫᱚ ᱾ ᱱᱤᱛᱚᱜ ᱦᱚᱸ ᱥᱮᱬᱟ ᱜᱟᱱᱚᱜ ᱜᱮᱭᱟ ᱟᱫᱚ ᱪᱤᱠᱟᱹᱜᱼᱟ ᱾ ᱚᱲᱟᱜ ᱫᱩᱣᱟᱹᱨ ᱠᱚᱨᱮ ᱦᱚᱸ ᱟᱫᱚ ᱟᱭᱳ ᱵᱟᱵᱟ ᱠᱚ ᱢᱮᱱᱟ ᱮᱸ ᱾ ᱟᱹᱞᱤᱧ ᱞᱤᱧ ᱠᱟᱹᱢᱤᱭᱮᱼᱟ ᱵᱟᱠᱷᱟᱱ ᱟᱫᱚ ᱪᱤᱠᱟᱹᱜᱼᱟ ᱟᱭᱳ ᱵᱟᱵᱟ ᱛᱟᱠᱚ ᱫᱚ ᱦᱚᱜ-ᱚᱭ ᱪᱟᱞᱟᱜ ᱟᱠᱚ ᱞᱚᱜᱚᱱ ᱟᱫᱚ ᱩᱭᱦᱟᱹᱨ ᱛᱟᱦᱮᱱ ᱛᱟᱠᱚᱣᱟ ᱫᱟᱠᱟ ᱵᱟᱹᱧ ᱤᱥᱤᱱ ᱟᱠᱟᱜ-ᱟ ᱥᱮ ᱤᱥᱤᱱ ᱞᱟᱜᱟᱣ ᱟᱹᱧᱟᱹ ᱩᱸ ᱛᱚ ᱟᱨᱦᱚ ᱞᱚᱜᱚᱱ ᱚᱲᱟᱜ ᱨᱩᱣᱟᱹᱲ ᱦᱩᱭᱩᱜᱼᱟ ᱟᱫᱚ ᱚᱱᱮ ᱚᱠᱛᱚᱴᱟᱜ ᱢᱟᱱᱮ ᱠᱚᱢ ᱚᱠᱛᱚ ᱨᱮᱠᱚ ᱦᱤᱡᱩᱜᱼᱟ ᱥᱮ ᱾ ᱟᱫᱚ ᱪᱤᱠᱟᱹᱜᱼᱟ ᱚᱲᱟᱜ ᱨᱮ ᱢᱤᱫ ᱦᱚᱲᱮ ᱛᱟᱦᱮᱸ ᱞᱮᱱᱠᱷᱟᱱ ᱩᱭᱦᱟᱹᱨᱚᱜ ᱛᱟᱠᱚᱣᱟ ᱵᱟᱝ-ᱟ ᱾ ᱢᱮᱱᱟᱭ ᱠᱮᱭᱟ ᱫᱟᱠᱟ ᱩᱛᱩᱭ ᱤᱥᱤᱱ ᱨᱮᱰᱤ ᱠᱟᱜ ᱟᱭ ᱦᱟᱸᱜ ᱟᱫᱚ ᱪᱮᱫ ᱱᱟᱜ ᱟᱫᱚ ᱟᱭᱩᱵ ᱯᱟᱨᱟ ᱪᱟᱞᱟᱣ ᱞᱮᱱᱠᱷᱟᱱ ᱦᱚᱸ ᱜᱟᱱᱚᱜ ᱜᱮᱭᱟ ᱾ ᱤᱱᱠᱟᱹ ᱩᱭᱦᱟᱹᱨ ᱛᱟᱦᱮᱱ ᱛᱟᱠᱚᱣᱟ ᱾ ᱟᱫᱚ ᱚᱱᱟ ᱞᱟᱹᱜᱤᱫ ᱜᱮ ᱚᱲᱟᱜ ᱠᱚᱨᱮ ᱪᱟᱞᱟᱣ ᱦᱩᱭ ᱞᱮᱱᱠᱷᱟᱱ ᱟᱫᱚ ᱚᱱᱟ ᱠᱟᱹᱢᱤ ᱜᱮ ᱟᱹᱞᱤᱧᱟᱜ ᱫᱚ ᱰᱤᱭᱩᱴᱤ ᱛᱟᱦᱮᱱᱟ ᱚᱱᱟᱜᱮ ᱾
ᱫᱟᱠᱟ ᱤᱥᱤᱱ ᱠᱚᱜᱮ ᱵᱟᱝ ᱼᱟ ᱾
ᱤᱥᱤᱱ ᱚᱲᱟᱜ ᱨᱮ ᱚᱲᱟᱜ ᱫᱩᱣᱟᱹᱨ ᱥᱟᱢᱴᱟᱣ ᱥᱟᱢᱴᱤ ᱰᱟᱝᱨᱤ ᱢᱮᱨᱚᱢ ᱟᱨ ᱱᱮᱛᱟᱨ ᱡᱟᱹᱯᱩᱫ ᱫᱤᱱ ᱢᱟᱛᱚ ᱰᱟᱝᱨᱤ ᱢᱮᱨᱚᱢ ᱢᱟ ᱱᱟᱦᱟᱜ ᱠᱷᱮᱛ ᱟᱲᱮ ᱨᱮᱢᱟ ᱵᱟᱢ ᱤᱫᱤ ᱫᱟᱲᱮ ᱟᱭᱟ ᱾
ᱦᱮᱸ ᱦᱮᱸ ᱦᱩᱸ ᱾ ᱛᱚ ᱞᱤᱧ ᱢᱮᱱᱫᱟ ᱰᱟᱝᱨᱤ ᱠᱚᱦᱚᱸ ᱢᱮᱱᱟᱜ ᱠᱚ ᱛᱟᱯᱮᱭᱟ ᱵᱟᱝ ᱰᱟᱝᱨᱤ ᱢᱮᱨᱚᱢ ᱠᱚ ᱾
ᱦᱮᱸ ᱢᱮᱱᱟᱜ ᱠᱚ ᱜᱮᱭᱟ ᱾
ᱟᱹᱞᱤᱧ ᱫᱚ ᱟᱹᱞᱤᱧ ᱫᱚ ᱪᱮᱜ ᱵᱮᱱ ᱞᱟᱹᱭᱟ ᱢᱮᱰᱟᱢ ᱟᱞᱮ ᱥᱮᱫ ᱫᱚ ᱪᱤᱞᱤ ᱦᱚᱸ ᱵᱟᱹᱱᱩᱜ ᱠᱚᱣᱟ ᱰᱟᱝᱨᱤ ᱦᱚᱸ ᱵᱟᱝ ᱢᱮᱨᱚᱢ ᱦᱚᱸ ᱵᱟᱝ ᱾ ᱢᱮᱱᱟᱜ ᱫᱚ ᱢᱮᱱᱟᱜ ᱠᱚᱣᱟ ᱠᱤᱪᱷᱩ ᱠᱤᱪᱷᱩ ᱦᱚᱲ ᱢᱤᱫᱴᱟᱝ ᱢᱟᱨᱟᱭᱟ ᱟᱹᱰᱤ ᱠᱚᱢ ᱦᱚᱲ ᱠᱚ ᱪᱟᱥ ᱠᱚᱣᱟ ᱾ ᱚᱱᱮᱞᱤᱧ ᱞᱟᱹᱭ ᱫᱟ ᱯᱟᱹᱲᱣᱟᱹ ᱜᱮᱭᱟ ᱠᱚ ᱠᱟᱹᱢᱤ ᱜᱮ ᱵᱟᱝᱠᱚ ᱵᱟᱲᱟᱭᱟ ᱾
ᱟᱫᱚ ᱵᱟᱝᱜᱮ ᱤᱭᱟᱹ ᱫᱚ ᱥᱤᱭᱳᱜ ᱰᱟᱝᱨᱤ ᱩᱱ ᱠᱚᱫᱚ ᱵᱟᱹᱱᱩᱜ ᱠᱚᱛᱟᱞᱮᱭᱟ ᱡᱟᱦᱟᱸᱭ ᱜᱟᱹᱭ ᱢᱮᱱᱟᱭ ᱠᱟᱭ ᱛᱟᱞᱮᱭᱟ ᱜᱟᱹᱭ ᱠᱚ ᱵᱩᱥᱟᱹᱜ ᱠᱚ ᱢᱮᱱᱟᱜ ᱠᱚᱣᱟ ᱟᱫᱚ ᱪᱤᱠᱟᱹᱜᱼᱟ ᱟᱵᱚ ᱢᱟ ᱢᱟᱱᱮ ᱥᱟᱱᱛᱟᱲ ᱦᱚᱯᱚᱱ ᱠᱟᱱᱟ ᱵᱚᱱ ᱟᱵᱚᱣᱟᱜ ᱢᱤᱫᱴᱟᱱ ᱱᱤᱭᱚᱢ ᱱᱤᱛᱤ ᱞᱮᱠᱟᱛᱮ ᱢᱮᱱᱟᱜ ᱛᱟᱵᱚᱱᱟ ᱥᱮ ᱪᱮᱫ ᱡᱮ ᱥᱮᱛᱟᱜ ᱠᱷᱟᱱ ᱜᱟᱱ ᱠᱷᱟᱱ ᱟᱵᱚ ᱜᱩᱨᱤᱡ ᱫᱟᱜ ᱵᱚᱱ ᱤᱪᱪᱤᱭᱟ ᱥᱮ ᱪᱷᱟᱴᱠᱟᱨᱮ ᱡᱚᱛᱚ ᱡᱚᱛ ᱦᱚᱲ ᱵᱮᱨᱮᱫ ᱞᱟᱦᱟᱨᱮ ᱜᱩᱨᱤᱡ ᱠᱚᱵᱚᱱ ᱜᱩᱨᱤᱡ ᱛᱮᱵᱚᱱ ᱜᱳᱞ ᱛᱮᱵᱚᱱ ᱜᱩᱨᱤᱡᱽ ᱯᱷᱟᱸ ᱪᱟᱭᱟ ᱵᱮᱲᱟ ᱟᱹᱣᱨᱤ ᱨᱟᱠᱟᱵ ᱨᱮ ᱟᱫᱚ ᱚᱱᱟ ᱠᱚᱫᱚ ᱚᱱᱟ ᱠᱚ ᱞᱟᱹᱜᱤᱫ ᱛᱮᱫᱚ ᱜᱩᱨᱤᱡ ᱦᱚᱸᱛᱚ ᱞᱟᱹᱠᱛᱤ ᱠᱟᱱ ᱛᱟᱵᱚᱱᱟ ᱟᱵᱚ ᱢᱟ ᱜᱩᱨᱤᱡ ᱵᱟᱝᱠᱷᱟᱱ ᱦᱚᱸᱛᱚ ᱡᱟᱦᱟᱱᱟᱜ ᱠᱟᱹᱢᱤ ᱵᱟᱝ ᱦᱩᱭᱩᱜ ᱛᱟᱵᱚᱱᱟ᱾
ᱦᱩᱸ ᱦᱩᱸ ᱦᱩᱸ
ᱟᱫᱚ ᱚᱱᱟ ᱞᱟᱹᱜᱤᱫ ᱜᱩᱨᱤᱡ ᱫᱚ ᱟᱸᱜᱟ ᱛᱚᱨᱟ ᱨᱮᱫᱚ ᱚᱠᱚᱭ ᱚᱲᱟᱜ ᱮᱢ ᱪᱟᱞᱟᱜᱼᱟ ᱚᱱᱟ ᱞᱟᱹᱜᱤᱫ ᱜᱮ ᱚᱱᱟ ᱵᱟᱠᱷᱨᱟ ᱠᱚᱫᱚ ᱫᱚᱦᱚ ᱦᱩᱭ ᱟᱠᱟᱱᱟ, ᱚᱱᱮ ᱚᱱᱠᱟᱱ ᱵᱮᱯᱟᱨ
ᱟᱞᱮᱥᱮᱫ ᱫᱚ ᱢᱚᱴᱟᱼ ᱢᱩᱴᱤ ᱟᱞᱮᱨᱮᱱ ᱦᱚᱸ ᱰᱟᱝᱨᱤ ᱠᱚᱫᱚ ᱵᱟᱹᱱᱩᱜ ᱠᱚᱣᱟ ᱢᱮᱨᱚᱢ ᱠᱚ ᱥᱤᱢ ᱠᱚ ᱥᱩᱠᱨᱤ ᱠᱚ ᱪᱤᱞᱤ ᱦᱚᱸ ᱵᱟᱹᱱᱩᱜ ᱠᱷᱚᱣᱟ ᱟᱫᱚ ᱵᱟᱝ ᱫᱚᱦᱚ ᱦᱩᱭᱩ ᱠᱟᱱᱟ ᱟᱫᱚ ᱚᱲᱟᱜ ᱠᱚᱨᱮ ᱚᱱᱠᱟ ᱦᱚᱲ ᱡᱳᱲ ᱠᱚ ᱵᱟᱝ ᱠᱚ ᱛᱟᱦᱮᱸ ᱞᱮᱱᱠᱷᱟᱱ ᱵᱟᱹᱱᱩᱜ ᱠᱚ ᱞᱟᱹᱭᱟ ᱛᱚ
ᱦᱮᱸᱛᱚ ᱮᱠᱞᱟ ᱚᱲᱟᱜ ᱨᱮᱦᱚᱸ ᱫᱚᱦᱚ ᱠᱟᱛᱮᱫ ᱛᱚ ᱚᱱᱟ ᱚᱱᱟ ᱛᱟᱭᱚᱢ ᱨᱮ ᱢᱤᱫ ᱦᱚᱲ ᱫᱚᱨᱠᱟᱨ
ᱦᱮᱸ ᱟᱨ ᱟᱹᱞᱤᱧ ᱦᱚᱸ ᱵᱟᱭᱨᱮ ᱨᱮᱞᱤᱧ ᱛᱟᱦᱮᱱᱟ ᱢᱟᱡᱷᱮ ᱢᱚᱫᱽᱫᱷᱮ ᱟᱨᱚ ᱚᱲᱟᱜ ᱞᱤᱧ ᱦᱮᱡ ᱟᱠᱟᱱᱟ ᱛᱚ ᱟᱨᱦᱚᱸ ᱵᱟᱭᱨᱮ ᱞᱤᱧ ᱪᱟᱞᱟᱜᱼᱟᱜ